ᱦᱮᱞᱳ
ᱦᱮᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱛᱚ ᱛᱮᱦᱮᱧᱟᱜ ᱜᱟᱞᱚᱪ ᱟᱠᱷᱲᱟ ᱦᱮᱸ ᱟᱸᱡᱚᱢᱚᱜ ᱠᱟᱱᱟ ᱛᱮᱦᱮᱧᱱᱟᱜ ᱡᱟᱦᱟᱸ ᱜᱟᱞᱚᱪ ᱟᱠᱷᱲᱟ ᱞᱟᱹᱭ ᱛᱟᱞᱟᱝ ᱢᱮ ᱚᱠᱟ ᱫᱤᱭᱮ ᱞᱟᱝ ᱜᱟᱞᱚᱪᱟ
ᱛᱮᱦᱮᱧ ᱫᱚ ᱦᱟᱸᱜ ᱠᱷᱮᱞᱳᱰ ᱤᱫᱤ ᱠᱟᱛᱮᱜ ᱜᱮᱞᱟᱝ ᱨᱚᱯᱚᱲᱟ ᱠᱷᱮᱞᱳᱰ ᱟᱵᱚᱣᱟᱜ ᱢᱟᱹᱱᱢᱤ ᱡᱤᱭᱚᱱ ᱨᱮ ᱚᱠᱟ ᱞᱮᱠᱟ ᱱᱚᱣᱟ ᱨᱮᱱᱟᱜ ᱯᱨᱚᱵᱷᱟᱵᱽ ᱥᱮ ᱚᱠᱟᱞᱮᱠᱟ ᱚᱨᱥᱚᱝ ᱱᱚᱣᱟ ᱤᱫᱤᱠᱟ ᱠᱟᱛᱮ ᱜᱮᱞᱟᱝ ᱨᱚᱯᱚᱲᱟ
ᱟᱨ ᱦᱳᱭ ᱛᱚᱵᱮ
ᱟᱪᱪᱷᱟ ᱠᱷᱮᱞᱳᱰ ᱫᱚ ᱛᱚᱵᱮ ᱟᱢ ᱫᱚ ᱪᱮᱫ ᱠᱚᱢ ᱠᱷᱮᱞᱳᱰ ᱵᱟᱲᱟᱭᱟ ᱠᱟᱹᱴᱤᱡ ᱢᱟᱥᱮ ᱞᱟᱹᱭ ᱛᱟᱞᱟᱝ ᱢᱮ
ᱠᱷᱮᱞᱳᱰ ᱫᱚ ᱤᱧ ᱫᱚ ᱯᱷᱩᱴᱵᱚᱞ ᱜᱟᱛᱮᱜ ᱟᱹᱰᱤᱜᱮ ᱠᱩᱥᱤᱭᱟᱜ ᱜᱮᱭᱟ᱾ ᱚᱱᱟ ᱥᱟᱶᱛᱮ ᱠᱨᱤᱠᱮᱴ ᱵᱷᱚᱞᱤᱵᱚᱞ ᱵᱮᱰᱢᱤᱱᱴᱚᱱ ᱦᱮᱸ ᱱᱚᱝᱠᱟ ᱟᱨᱦᱚᱸ ᱠᱷᱮᱞᱳᱰ ᱢᱮᱱᱟᱜᱼᱟ ᱡᱮᱨᱚᱠᱚᱢ ᱠᱟᱵᱟᱰᱤ ᱦᱮᱸ ᱱᱚᱝᱠᱟ ᱠᱷᱮᱞ ᱠᱚ ᱢᱮᱱᱟᱜᱼᱟ᱾ ᱠᱷᱳ ᱠᱷᱳ ᱠᱷᱮᱞ ᱠᱚ ᱡᱷᱚᱛᱚ ᱠᱷᱚᱱ ᱱᱟᱯᱟᱭ ᱫᱩᱧ ᱠᱩᱥᱤᱭᱟᱜᱼᱟ ᱯᱷᱩᱴᱵᱚᱞ ᱜᱟᱛᱮᱜ
ᱵᱟ ᱵᱟ ᱴᱷᱤᱠ ᱟᱹᱰᱤ ᱱᱟᱯᱟᱭ ᱤᱧ ᱦᱚᱸ ᱱᱚᱝᱠᱟ ᱜᱮ ᱟᱢ ᱞᱮᱠᱟ ᱜᱮᱮ ᱞᱟᱹᱭ ᱜᱟᱱᱚᱜᱼᱟ᱾ ᱥᱟᱱᱟᱢ ᱠᱷᱮᱞ ᱫᱚᱧ ᱠᱷᱮᱞ ᱵᱟᱲᱟᱭᱟ ᱢᱮᱱᱠᱷᱟᱱ ᱯᱷᱩᱴᱵᱚᱞ ᱯᱷᱩᱴᱵᱚᱞ ᱜᱮ ᱦᱟᱸᱜ ᱵᱟᱹᱲᱛᱤ ᱠᱟᱭᱛᱮ ᱫᱤᱱ ᱠᱷᱮᱞᱟ᱾ ᱟᱪᱪᱷᱟ ᱟᱯᱮ ᱥᱮᱫ ᱠᱤ ᱱᱚᱝᱠᱟ ᱜᱚᱰᱟ ᱠᱚ ᱢᱮᱱᱟᱜᱼᱟ ᱥᱮ ᱚᱠᱟ ᱠᱚᱨᱮ ᱯᱮ ᱠᱷᱮᱞᱟ ᱠᱟᱹᱴᱤᱡ ᱞᱟᱹᱭ ᱛᱟᱞᱟᱝ ᱢᱮᱥᱮ ᱢᱟᱥᱮ
ᱦᱮᱸ ᱟᱞᱮᱥᱮᱫ ᱜᱚᱰᱟ ᱠᱚ ᱢᱮᱱᱟᱜ ᱟᱠᱟᱫ ᱜᱮᱭᱟ ᱡᱟᱦᱟᱸ ᱠᱚᱫᱚ ᱞᱟᱹᱴᱩ ᱞᱟᱹᱴᱩ ᱜᱚᱰᱟ ᱦᱚᱸ ᱢᱮᱱᱟᱜ ᱟᱠᱟᱫᱟ ᱮᱥᱴᱮᱰᱤᱭᱟᱢ ᱠᱚ ᱢᱮᱱᱟᱜ ᱟᱠᱟᱫᱟ ᱡᱟᱦᱟᱸ ᱨᱮᱫᱚ ᱵᱷᱟᱭ ᱱᱟᱯᱟᱭ ᱥᱟᱺᱦᱤᱡ ᱜᱮ ᱚᱱᱠᱟᱱ ᱠᱳᱪ ᱠᱚᱠᱚ ᱛᱟᱦᱮᱱᱟ ᱡᱟᱦᱟᱸᱭ ᱠᱚ ᱩᱱᱠᱩ ᱠᱚ ᱠᱷᱮᱞᱳᱰ ᱦᱚᱪᱚ ᱞᱟᱹᱜᱤᱫᱭᱟ
ᱵᱟ ᱵᱟ ᱟᱹᱰᱤ ᱱᱟᱯᱟᱭ ᱛᱟᱦᱚᱞᱮ ᱠᱷᱮᱞᱳᱰ ᱫᱚ ᱟᱹᱰᱤ ᱡᱚᱵᱚᱨᱫᱚᱥ ᱜᱮ ᱦᱩᱭᱩᱜ ᱛᱟᱯᱮᱭᱟ ᱛᱟᱭᱛᱚ
ᱦᱮᱸ
ᱵᱟ ᱟᱹᱰᱤ ᱱᱟᱯᱟᱭ ᱠᱟᱛᱷᱟ
ᱦᱳᱭ ᱛᱚᱵᱮ ᱜᱚᱝᱠᱮ ᱦᱮᱸ ᱞᱟᱹᱭᱢᱮ ᱟᱸᱡᱚᱢᱚᱜ ᱠᱟᱱᱟ᱾ ᱜᱚᱝᱠᱮ ᱛᱟᱦᱚᱞᱮ ᱱᱚᱣᱟ ᱡᱟᱦᱟᱸ ᱠᱷᱮᱞᱳᱰ ᱨᱮᱱᱟᱜ ᱤᱫᱤ ᱠᱟ ᱠᱟᱛᱮᱫ ᱟᱢ ᱡᱟ ᱠᱤᱪᱷᱩᱢ ᱵᱟᱰᱟᱭᱟ ᱟᱢᱟᱜ ᱢᱚᱱᱮ ᱠᱷᱚᱱᱟᱜ ᱟᱢ ᱛᱤᱱᱟᱹᱜ ᱴᱟᱢ ᱟᱹᱭᱠᱟᱹᱣ ᱠᱟᱜᱼᱟ ᱱᱚᱣᱟ ᱤᱫᱤ ᱠᱟᱛᱮᱜ ᱟᱢ ᱯᱩᱥᱴᱟᱹᱣ ᱥᱟᱹᱦᱤᱡ ᱠᱟᱹᱴᱤᱡ ᱞᱟᱹᱭ ᱛᱟᱞᱟᱝ ᱢᱮ ᱜᱟᱞᱚᱪ ᱛᱟᱞᱟᱝ ᱢᱮ ᱛᱮᱦᱮᱱ
ᱴᱷᱤᱠ ᱴᱷᱤᱠ ᱠᱷᱮᱞᱳᱰ ᱫᱚ ᱪᱮᱫ ᱛᱚᱵᱮᱧ ᱢᱮᱱᱟ ᱦᱚᱲᱢᱚ ᱠᱚᱦᱚᱸ ᱱᱟᱯᱟᱭ ᱛᱟᱦᱮᱱᱟ ᱠᱷᱮᱞᱳᱰ ᱞᱮᱱᱠᱷᱟᱱ ᱢᱚᱱᱮ ᱠᱚᱦᱚᱸ ᱢᱚᱱ ᱢᱚᱱᱮ ᱤᱫᱤ ᱠᱟᱛᱮᱜ ᱦᱚᱸ ᱢᱚᱱᱮ ᱞᱮᱠᱟ ᱛᱮᱦᱚᱢ ᱠᱮᱴᱮᱡᱚᱜᱼᱟ ᱥᱮ ᱪᱮᱫ ᱚᱱᱟ ᱞᱮᱠᱟᱨᱮ ᱥᱟᱦᱚᱥ ᱠᱚᱦᱚᱸ ᱠᱟᱹᱴᱤᱡ ᱡᱚᱜᱟᱣ ᱧᱚᱜᱚᱜᱼᱟ ᱟᱵᱚ ᱵᱚᱱ ᱧᱮᱞ ᱟᱠᱟᱫᱟ ᱠᱷᱮᱞ ᱚᱠᱛᱮ ᱨᱮ ᱚᱠᱟ ᱞᱮᱠᱟ ᱠᱚ ᱠᱷᱮᱞᱟ ᱠᱟᱹᱴᱤᱡ ᱫᱟᱲᱮ ᱧᱚᱜ ᱵᱟᱝ ᱠᱷᱟᱱ ᱫᱚ ᱚᱦᱚᱜᱮᱢ ᱠᱷᱮᱞ ᱠᱮᱭᱟ᱾ ᱫᱟᱲᱮ ᱠᱚᱦᱚ ᱡᱚᱜᱟᱜ ᱱᱚᱣᱟ ᱢᱤᱫᱴᱟᱝ ᱱᱟᱯᱟᱭ ᱫᱤᱠ ᱤᱧ ᱧᱮᱞ ᱟᱠᱟᱫᱟ᱾ ᱥᱟᱶᱛᱮ ᱢᱤᱫᱴᱟᱝ ᱱᱟᱯᱟᱭ ᱫᱤᱠᱟᱨ ᱦᱚᱸ ᱧᱮᱞᱚᱜᱚᱜᱼᱟ ᱥᱟᱹᱜᱟᱹᱭ ᱠᱚᱦᱚᱸ ᱟᱹᱰᱤ ᱵᱟᱹᱲᱛᱤᱜ ᱛᱟᱵᱚᱱᱟ ᱜᱟᱛᱮ ᱥᱟᱹᱜᱟᱹᱭ ᱠᱚ ᱱᱚᱰᱮᱢ ᱠᱷᱮᱞ ᱠᱟᱱᱟ ᱢᱚᱱᱮᱭᱟᱢ ᱟᱛᱳ ᱟᱛᱳ ᱨᱮᱱ ᱦᱚᱲ ᱥᱮ ᱟᱨᱦᱚᱸ ᱡᱟᱦᱟᱸᱭ ᱠᱚᱲᱟ ᱠᱚ ᱢᱮᱱᱟᱜ ᱠᱚᱣᱟ ᱩᱱᱠᱩ ᱥᱟᱞᱟᱜ ᱩᱯᱨᱩᱢ ᱦᱩᱭᱩᱜᱼᱟ ᱮᱴᱟᱜ ᱟᱛᱚᱢ ᱥᱮᱱ ᱮᱱ ᱡᱟᱦᱟᱸ ᱱᱩᱱᱠᱩ ᱥᱟᱞᱟᱜ ᱦᱚᱸ ᱩᱯᱨᱩᱢ ᱦᱚᱸᱜᱼᱚ ᱱᱚᱝᱠᱟ ᱢᱮᱪ ᱠᱚᱵᱚᱱ ᱥᱮᱱ ᱵᱟᱲᱟᱜ ᱜᱮᱭᱟ ᱠᱚᱢ ᱵᱮᱥᱤ ᱢᱤᱫᱴᱟᱝ ᱵᱷᱟᱜᱮ ᱫᱤᱠ ᱟᱨ ᱡᱚᱢ ᱧᱩ ᱠᱟᱹᱴᱤᱡ ᱠᱮᱴᱮᱡ ᱧᱚᱜ ᱡᱚᱢ ᱧᱩᱭ ᱦᱩᱭᱩᱜᱼᱟ ᱵᱟᱠᱷᱟᱱ ᱫᱚ ᱫᱟᱲᱮ ᱠᱚᱦᱚᱸ ᱦᱚᱲᱢᱚ ᱚᱠᱟ ᱞᱮᱠᱟ ᱚᱠᱟ ᱞᱮᱠᱟᱭ ᱡᱚᱜᱟᱣᱟ ᱡᱚᱢ ᱧᱩ ᱠᱚᱦᱚᱸ ᱟᱵᱚ ᱞᱚᱠᱠᱷ ᱦᱩᱭᱩᱜ ᱛᱟᱵᱚᱱᱟ᱾ ᱚᱱᱠᱟᱱ ᱨᱮ ᱵᱷᱤᱴᱟᱢᱤᱱ ᱡᱟᱛᱤᱭᱚ ᱡᱚᱢᱟᱜ ᱧᱩᱣᱟᱜ ᱫᱚᱦᱚᱭ ᱦᱩᱭᱩᱜ ᱛᱟᱵᱚᱱᱟ᱾ ᱟᱪᱪᱷᱟ ᱱᱤᱛ ᱜᱷᱟᱹᱲᱤᱡ ᱫᱚ ᱱᱚᱝᱠᱟ ᱜᱤ ᱞᱟᱹᱭ ᱛᱟᱵᱚᱱᱟ ᱢᱟ ᱠᱟᱹᱴᱤᱡ ᱟᱢ ᱠᱟᱹᱴᱤᱡ ᱠᱷᱮᱞᱳᱰ ᱤᱫᱤ ᱠᱟᱛᱮᱜ ᱠᱟᱹᱴᱤᱡ ᱞᱟᱹᱭ ᱛᱟᱵᱚᱱ ᱢᱮ ᱢᱟᱥᱮ
ᱦᱳᱭ ᱛᱚ ᱡᱟᱹᱥᱛᱤ ᱠᱟᱭ ᱛᱤᱧ ᱞᱟᱹᱭ ᱮᱫᱟ ᱡᱮ ᱱᱚᱣᱟ ᱡᱟᱦᱟᱸ ᱟᱵᱚ ᱠᱷᱮᱞᱳᱰ ᱟᱵᱚᱱ ᱱᱚᱣᱟ ᱫᱚ ᱥᱟᱹᱨᱤᱜᱮ ᱡᱟᱦᱟᱸ ᱞᱮᱠᱟᱱ ᱠᱷᱮᱞᱳᱰ ᱠᱟᱱ ᱜᱮ ᱚᱱᱟᱨᱮ ᱟᱵᱚ ᱡᱮᱢᱚᱱ ᱮᱴᱟᱜ ᱡᱟᱦᱟᱸ ᱦᱳᱭᱛᱳ ᱚᱱᱟ ᱜᱟᱫᱮᱞ ᱢᱚᱫᱽᱫᱷᱮ ᱨᱮᱜᱮ ᱦᱩᱭᱩᱜᱳᱼᱟ ᱟᱨ ᱚᱠᱟ ᱞᱟᱹᱴᱩ ᱠᱷᱮᱞᱳᱰ ᱦᱚᱸ ᱡᱮᱢᱚᱱ ᱟᱨ ᱫᱤᱥᱚᱢ ᱥᱟᱶ ᱫᱤᱥᱚᱢ ᱦᱳᱭᱳᱜ ᱠᱟᱱᱟ ᱱᱮᱛᱟᱨ ᱵᱚᱱ ᱧᱮᱞ ᱮᱫᱟ ᱠᱨᱤᱠᱮᱴ ᱠᱚ ᱦᱮᱸ ᱯᱷᱩᱴᱵᱚᱞ ᱠᱚ ᱱᱤᱛᱚᱜ ᱢᱟ ᱣᱟᱨᱞᱰ ᱠᱟᱯ ᱪᱟᱞᱟᱜ ᱠᱟᱱᱟ ᱥᱟᱱᱟᱢ ᱦᱚᱲ ᱜᱮᱵᱚᱱ ᱵᱟᱲᱟᱭᱟ ᱡᱟᱦᱟᱸ ᱫᱚ ᱦᱩᱭᱩᱜ ᱠᱟᱱᱟ ᱱᱚᱣᱟ ᱫᱚ ᱮᱠᱵᱟᱨᱮ ᱡᱮᱜᱮᱛ ᱨᱮᱱᱟᱜ ᱠᱷᱮᱞ ᱠᱟᱱᱟ᱾ ᱡᱮᱜᱮᱛ ᱨᱮᱱᱟᱜ ᱡᱟᱦᱟᱸ ᱛᱤᱱᱟᱹᱜ ᱫᱤᱥᱚᱢ ᱢᱮᱱᱟᱜᱼᱟ, ᱥᱟᱱᱟᱢ ᱠᱚᱜᱮ ᱠᱚ ᱚᱱᱟᱨᱮ ᱥᱮᱞᱮᱫᱚᱜᱼᱟ ᱠᱚ᱾ ᱛᱚ ᱚᱱᱟᱜᱤᱧ ᱞᱟᱹᱭᱟ ᱡᱮ ᱦᱚᱜᱼᱚᱭ ᱡᱟᱦᱟᱸ ᱠᱷᱮᱞᱳᱰ ᱱᱚᱣᱟ ᱫᱚ ᱟᱵᱚ ᱡᱮᱞᱮᱠᱟ ᱦᱚᱲᱢᱚ ᱟᱵᱚᱣᱟᱜ ᱢᱚᱱᱮ ᱟᱵᱚᱣᱟᱜ ᱡᱤᱣᱤ, ᱟᱵᱚ ᱡᱮᱢᱚᱱ ᱛᱤᱨᱯᱤᱡ ᱛᱟᱵᱚᱱᱟ ᱚᱱᱠᱟᱜᱮ ᱱᱚᱣᱟ ᱥᱟᱶ ᱥᱟᱶᱛᱮ ᱟᱵᱚᱣᱟᱜ ᱡᱟᱦᱟᱸ ᱱᱚᱣᱟ ᱥᱟᱶᱛᱟ ᱩᱛᱱᱟᱹᱣ ᱥᱮᱫ ᱛᱮ ᱟᱵᱚᱣᱟᱜ ᱥᱟᱱᱟᱢ ᱥᱮᱫ ᱛᱮ ᱱᱚᱣᱟ ᱟᱹᱰᱤᱜᱮ ᱢᱤᱫᱴᱮᱱ ᱱᱟᱯᱟᱭ ᱢᱤᱫᱴᱮᱱ ᱦᱚᱨᱟ ᱠᱟᱱᱟ, ᱦᱚᱨᱟ ᱜᱮ ᱞᱟᱹᱭ ᱜᱟᱱᱚᱜᱼᱟ᱾
ᱦᱮᱸ ᱦᱮᱸ ᱴᱷᱤᱠ᱾
ᱱᱤᱛᱚᱜ ᱡᱟᱦᱟᱸ ᱱᱚᱣᱟ ᱠᱷᱮᱞᱳᱰ ᱤᱫᱤ ᱠᱟᱛᱮᱜ ᱢᱤᱫᱴᱮᱱ ᱮ ᱡᱟᱦᱟᱸᱭ ᱠᱷᱮᱞᱳᱰᱤᱭᱟᱹ ᱟᱨᱠᱤ ᱩᱱᱤᱭᱟᱜ ᱪᱮᱫ ᱪᱮᱫ ᱜᱩᱱ ᱛᱟᱦᱮᱸ ᱫᱚᱨᱠᱟᱨ ᱛᱟᱭ ᱥᱮ ᱪᱮᱫ ᱪᱮᱫ ᱡᱚᱢ ᱫᱚᱨᱠᱟᱨ ᱠᱟᱱᱟ ᱚᱱᱟᱜᱮ ᱠᱟᱹᱴᱤᱡ ᱤᱧ ᱜᱟᱞᱚᱪ ᱞᱮᱜᱮ ᱛᱚ ᱵᱚᱞ ᱠᱷᱮᱞ ᱦᱮᱸ ᱵᱚᱞ ᱠᱷᱮᱞ ᱡᱟᱦᱟᱸᱭ ᱠᱚ ᱠᱷᱮᱞᱳᱰᱟ ᱱᱚᱣᱟ ᱡᱟᱦᱟᱸ ᱵᱚᱞ ᱠᱷᱮᱞᱳᱰ ᱫᱚ ᱥᱟᱹᱨᱤᱜᱮ ᱢᱤᱫᱴᱮᱱ ᱫᱟᱲᱮ ᱫᱚᱨᱠᱟᱨᱚᱜ ᱠᱟᱱᱟ᱾ ᱟᱨ ᱚᱱᱟ ᱥᱟᱶ ᱥᱟᱶᱛᱮ ᱫᱚᱢ ᱛᱟᱦᱮᱸ ᱫᱚᱨᱠᱟᱨᱚᱜ ᱠᱟᱱᱟ᱾ ᱚᱱᱟ ᱥᱟᱶ ᱥᱟᱶᱛᱮ ᱥᱟᱦᱚᱥ ᱫᱚᱨᱠᱟᱨᱚᱜ ᱠᱟᱱᱟ᱾ ᱛᱚ ᱱᱚᱣᱟ ᱠᱷᱮᱞᱳᱰ ᱨᱮ ᱡᱟᱦᱟᱸ ᱡᱚᱢ ᱨᱮᱱᱟᱜ ᱠᱟᱛᱷᱟᱧ ᱞᱟᱹᱭᱟ ᱩᱱᱤ ᱫᱚ ᱡᱟᱹᱥᱛᱤ ᱠᱟᱭᱛᱮ ᱡᱟᱦᱟᱸ ᱯᱨᱚᱴᱤᱱ ᱡᱟᱛᱤᱭᱚ ᱫᱩᱨᱤᱵᱽ ᱠᱚ ᱡᱚᱢ ᱦᱩᱭᱳᱜ ᱛᱟᱭᱟ᱾
ᱦᱮᱸ
ᱛᱚ ᱱᱚᱣᱟ ᱠᱚ ᱡᱟᱦᱟᱸᱜᱮ ᱥᱮᱛᱟᱜ ᱨᱮ ᱡᱚᱠᱷᱚᱱ ᱵᱮᱨᱮᱫ ᱠᱟᱛᱮᱫ ᱦᱩᱛᱩᱢ ᱯᱷᱟᱨᱪᱟ ᱠᱟᱛᱮᱜ ᱦᱮᱸ ᱵᱨᱮᱠ ᱯᱷᱟᱥᱴ ᱞᱮᱠᱟᱛᱮ ᱩᱱᱤ ᱡᱚᱢ ᱫᱟᱲᱮᱭᱟᱜᱼᱟᱭ ᱪᱷᱳᱞᱟ ᱞᱚᱦᱚᱫ ᱥᱮ ᱪᱷᱳᱞᱟ ᱛᱷᱮᱠᱮ ᱚᱱᱟ ᱥᱟᱶᱛᱮ ᱡᱚᱢ ᱫᱟᱲᱮᱭᱟᱜᱼᱟᱭ ᱟᱭᱢᱟ ᱞᱮᱠᱟᱱ ᱡᱟᱦᱟᱸ ᱵᱟᱫᱟᱢ ᱠᱚ ᱥᱮ ᱱᱟᱴᱥ ᱠᱚ ᱡᱟᱦᱟᱸ ᱫᱚ ᱟᱹᱰᱤᱜᱮ ᱫᱟᱲᱮ ᱮᱢᱟ ᱵᱚᱱᱟᱭ᱾ ᱟᱨ ᱚᱱᱟ ᱪᱷᱟᱲᱟ ᱦᱚᱸ ᱟᱨᱚ ᱢᱮᱱᱟᱜᱼᱟ ᱡᱮᱞᱮᱠᱟ ᱠᱟᱭᱨᱟ ᱫᱚ ᱮᱠᱟᱞᱜᱮ ᱡᱚᱢ ᱞᱟᱹᱠᱛᱤᱜ ᱠᱟᱱᱟ ᱱᱚᱣᱟ ᱫᱚ ᱟᱵᱚ ᱟᱹᱰᱤᱜ ᱩᱯᱚᱠᱟᱨᱮ ᱮᱢᱟ ᱵᱚᱱᱟ᱾ ᱟᱨ ᱚᱱᱟ ᱪᱷᱟᱲᱟ ᱦᱚᱸ ᱟᱨᱚ ᱞᱟᱹᱭ ᱜᱟᱱᱚᱜᱼᱟ ᱛᱚᱣᱟ ᱡᱟᱦᱟᱸ ᱵᱨᱮᱰ ᱠᱚ ᱧᱟᱢᱚᱜᱼᱟ ᱱᱚᱣᱟ ᱠᱚᱦᱚᱸ ᱡᱚᱢ ᱨᱮᱱᱟᱜ ᱟᱹᱰᱤᱜᱮ ᱱᱟᱯᱟᱭ ᱢᱤᱫᱴᱮᱱ ᱤᱭᱟᱹ ᱵᱩᱡᱷᱟᱹᱜᱼᱟ᱾ ᱛᱚ ᱱᱤᱛᱚᱜ ᱚᱱᱟᱜᱤᱧ ᱞᱟᱹᱭᱟ ᱤᱭᱟᱹ ᱪᱮᱫ ᱠᱟ ᱠᱟᱛᱮᱫ ᱱᱟᱯᱟᱭ ᱠᱷᱮᱞᱟᱭ ᱚᱱᱟ ᱤᱫᱤ ᱠᱟᱛᱮᱜ ᱥᱟᱹᱨᱤᱜᱮ ᱩᱱᱤ ᱢᱚᱫᱽᱫᱷᱮᱨᱮ ᱱᱚᱣᱟ ᱡᱚᱢᱟ ᱟᱨ ᱥᱟᱹᱨᱤ ᱠᱟᱛᱷᱟ ᱢᱤᱫᱴᱮᱱ ᱠᱟᱛᱷᱟ ᱦᱩᱭᱩᱜ ᱠᱟᱱᱟ ᱡᱮ ᱩᱱᱤ ᱢᱤᱫᱴᱮᱱ ᱟᱹᱰᱤ ᱢᱤᱫᱴᱮᱱ ᱚᱠᱛᱚ ᱱᱟᱹᱯᱤᱛ ᱡᱮᱠᱳᱱᱳ ᱜᱮ ᱚᱠᱛᱚ ᱱᱟᱹᱯᱤᱛ ᱨᱮ ᱠᱚᱨᱟᱣ ᱦᱩᱭᱩᱜᱼᱟ ᱢᱮᱱᱫᱚ ᱰᱤᱥᱤᱯᱞᱤᱱ ᱨᱮ ᱛᱟᱦᱮᱸ ᱦᱩᱭᱩᱜ ᱛᱟᱭᱟ᱾ ᱰᱤᱥᱤᱯᱤᱞᱤᱱ ᱨᱮ ᱛᱟᱦᱮ ᱞᱮᱠᱷᱟᱱ ᱟᱡ ᱡᱷᱚᱛᱚ ᱡᱚᱛᱚ ᱠᱤᱪᱩ ᱡᱚᱜᱟᱣᱟᱭᱟ ᱥᱟᱦᱚᱥ ᱠᱚ ᱤᱭᱟᱹ ᱠᱚ ᱚᱱᱠᱟ ᱦᱳᱭᱟᱭᱟ ᱛᱚ ᱚᱱᱟ ᱪᱷᱟᱲᱟ ᱡᱟᱦᱟᱸ ᱫᱚᱨᱠᱟᱨᱚᱜ ᱠᱟᱱᱟ ᱡᱮ ᱡᱟᱦᱟᱸ ᱥᱟᱯᱳᱴ ᱜᱷᱟᱨᱚᱸᱡᱽ ᱠᱷᱚᱱᱟᱜ ᱥᱮ ᱯᱚᱨᱤᱵᱟᱨ ᱠᱷᱚᱱᱟᱜ ᱡᱚᱫᱤ ᱥᱟᱯᱳᱨᱴ ᱵᱟᱭ ᱧᱟᱢᱟ ᱩᱱᱤ ᱠᱷᱮᱞᱳᱰᱤᱭᱟᱹ ᱫᱚ ᱪᱤᱠᱟᱹᱛᱮ ᱞᱟᱯᱷᱟᱝ ᱥᱮᱪᱮᱫ ᱮ ᱛᱟᱦᱮᱱ ᱵᱟᱭ ᱥᱮᱱ ᱫᱟᱲᱮᱜ ᱚᱱᱟᱛᱮ ᱡᱟᱦᱟᱸ ᱛᱤᱱᱟᱹᱜ ᱜᱷᱟᱨᱚᱧᱡᱽ ᱨᱮ ᱡᱟᱦᱟᱸᱭ ᱠᱚᱣᱟᱜ ᱟᱭᱢᱟ ᱞᱮᱠᱟᱱ ᱜᱮ ᱟᱠᱚᱣᱟᱜ ᱤᱪᱪᱷᱟᱹ ᱛᱟᱦᱮᱱ ᱛᱟᱠᱚᱣᱟ ᱱᱚᱣᱟ ᱦᱩᱭᱩᱜᱼᱟ ᱦᱟᱨᱟ ᱠᱟᱛᱮ ᱱᱚᱣᱟ ᱩᱱᱠᱩ ᱠᱚ ᱮᱠᱟᱞᱜᱮ ᱞᱟᱹᱠᱛᱤᱜ ᱠᱟᱱᱟ ᱩᱱᱤ ᱜᱤᱫᱽᱨᱟᱹ ᱥᱮ ᱩᱱᱤ ᱫᱤᱥᱩᱣᱟᱹ ᱫᱚ ᱥᱟᱯᱳᱨᱴ ᱮᱢ ᱫᱚᱨᱠᱟᱨᱚᱜ ᱠᱟᱱᱟ᱾ ᱚᱱᱠᱟᱱᱟᱜ ᱱᱟᱯᱟᱭ ᱱᱟᱯᱟᱭ ᱵᱩᱴ ᱠᱚ ᱟᱨ ᱟᱭᱟᱜ ᱡᱟᱦᱟᱸ ᱞᱮᱠᱟ ᱟᱨ ᱡᱟᱦᱟᱸ ᱛᱤᱱᱟᱹᱜ ᱟᱭᱟᱜ ᱜᱷᱟᱹᱴᱛᱤ ᱢᱮᱱᱟᱜ ᱛᱟᱭᱟ ᱚᱱᱟ ᱮᱠᱵᱟᱨᱮ ᱯᱮᱨᱮᱡ ᱦᱩᱭᱩᱜᱼᱟ ᱩᱱᱤᱭᱟᱜ ᱫᱚ ᱱᱚᱣᱟᱜᱤᱧ ᱞᱟᱹᱭᱟ᱾ ᱟᱨ ᱚᱱᱠᱟᱜᱮ ᱟᱨᱚ ᱧᱮᱞ ᱞᱮᱠᱷᱟᱱ ᱧᱮᱞᱚᱜᱼᱟ ᱡᱮ ᱚᱱᱟ ᱡᱟᱦᱟᱸ ᱠᱷᱮᱞᱳᱰᱤᱭᱟᱹ ᱠᱚ ᱫᱚᱞ ᱢᱚᱫᱽᱫᱷᱮ ᱨᱮᱢ ᱧᱮᱞᱟ ᱡᱮ ᱱᱚᱜᱼᱚᱭ ᱡᱟᱦᱟᱸ ᱵᱟᱨᱭᱟ ᱥᱮ ᱟᱸᱻ ᱟ ᱢᱤᱫ ᱜᱮᱞ ᱛᱩᱨᱩᱭ ᱱᱚᱝᱠᱟ ᱠᱷᱮᱞ ᱦᱩᱭᱩᱜ ᱜᱮᱭᱟ ᱵᱟᱨᱥᱤᱧ ᱫᱷᱩᱨᱭᱟᱹ ᱡᱟᱦᱟᱸᱭ ᱜᱟᱫᱮᱞ ᱠᱚᱠᱚ ᱫᱚᱞᱚᱜᱼᱟ ᱚᱸᱰᱮ ᱢᱮᱫᱴᱮᱱ ᱵᱟᱨᱭᱟ ᱟᱨ ᱯᱤᱭᱟᱹ ᱯᱩᱱᱭᱟ ᱥᱤᱨᱯᱟᱹ ᱠᱚ ᱧᱟᱢᱟ᱾ ᱛᱚ ᱱᱚᱶᱟ ᱡᱟᱦᱟᱸ ᱯᱳᱭᱞᱳ ᱥᱤᱨᱯᱚ ᱠᱚ ᱧᱟᱢᱟ ᱥᱮ ᱡᱤᱛᱠᱟᱹᱨᱚᱜᱼᱟ ᱠᱚ ᱯᱷᱟᱭᱱᱮᱞ ᱨᱮ ᱩᱱᱠᱩ ᱫᱚ ᱢᱟᱱᱮ ᱟᱹᱰᱤ ᱜᱮ ᱡᱟᱹᱥᱛᱤ ᱛᱟᱦᱮᱱᱟ ᱡᱟᱦᱟᱱᱟᱜ ᱜᱮ ᱠᱟᱹᱣᱰᱤᱢ ᱞᱟᱹᱭᱟ ᱟᱨ ᱚᱱᱠᱟ ᱠᱳᱱᱚ ᱴᱨᱚᱯᱷᱤ ᱨᱮᱱᱟᱜ ᱠᱟᱛᱷᱟ ᱜᱮ ᱛᱚ ᱱᱚᱶᱟᱜᱤᱧ ᱞᱟᱹᱭᱟ ᱟᱨ ᱡᱟᱦᱟᱸ ᱵᱟᱠᱚ ᱫᱟᱲᱮᱭᱟᱜᱼᱟ, ᱡᱮ ᱩᱱᱠᱩ ᱠᱚ ᱢᱚᱱᱮ ᱠᱚ ᱵᱟᱹᱲᱤᱡᱚᱜᱼᱟ ᱪᱮᱫᱠᱟ ᱵᱩᱡᱷᱟᱹᱜᱼᱟ᱾ ᱥᱮ ᱩᱱᱠᱩ ᱪᱮᱫᱠᱟ ᱠᱚ ᱵᱩᱡᱷᱟᱹᱣᱟ ᱱᱚᱣᱟ ᱫᱚ ᱱᱤᱡᱮ ᱦᱚᱸ ᱦᱩᱭ ᱟᱠᱟᱱᱟ ᱢᱚᱱᱮᱨᱮ ᱟᱹᱰᱤᱜᱮ ᱠᱷᱟᱨᱟᱯ ᱟᱹᱭᱠᱟᱹᱜᱼᱟ᱾ ᱦᱮᱸ ᱪᱮᱫᱟᱜ ᱵᱟᱝᱢᱟ ᱟᱠᱚ ᱦᱚᱸ ᱵᱩᱡᱟᱠᱚ ᱡᱮ ᱱᱚᱱᱠᱟ ᱦᱩᱭᱱᱟ᱾ ᱟᱠᱚᱜᱮ ᱢᱤᱫ ᱥᱚᱢᱚᱭ ᱟᱠᱚ ᱪᱮᱥᱴᱟ ᱟᱠᱟᱱ ᱜᱮ ᱛᱟᱦᱮᱸ ᱫᱚᱨᱠᱟᱨᱚᱜ ᱠᱟᱱ ᱛᱟᱠᱚᱣᱟ, ᱡᱟᱦᱟᱸ ᱫᱚ ᱟᱠᱚ ᱦᱚᱸ ᱢᱤᱫ ᱥᱚᱢᱚᱭ ᱠᱚ ᱫᱟᱲᱮᱭᱟᱜᱼᱟ᱾ ᱛᱚ ᱱᱚᱣᱟᱜᱤᱧ ᱞᱟᱹᱭᱟ ᱟᱨ ᱟᱨᱦᱚᱸ ᱠᱟᱹᱴᱤᱡ ᱟᱢ ᱞᱟᱹᱭ ᱛᱟᱞᱟᱝ ᱢᱮ ᱱᱚᱣᱟ ᱵᱟᱠᱷᱨᱟ᱾ ᱟᱢ ᱪᱮᱫ ᱞᱮᱠᱟᱢ ᱵᱩᱡᱷᱟᱹᱣᱟ ᱪᱮᱫ ᱪᱮᱫ ᱠᱷᱮᱞᱳᱰ ᱠᱚᱢ ᱠᱩᱥᱤᱭᱟᱜᱼᱟ? ᱢᱟ ᱛᱚᱵᱮ
ᱴᱷᱤᱠ ᱟᱹᱰᱤ ᱱᱟᱯᱟᱭ ᱠᱟᱛᱷᱟᱢ ᱞᱟᱹᱭ ᱠᱮᱫᱟ, ᱦᱮᱸ ᱡᱚᱢᱟᱜ ᱡᱚᱢᱟᱜ ᱥᱟᱶᱛᱮ ᱠᱷᱮᱞᱳᱰ ᱤᱫᱤ ᱠᱟᱛᱮᱜ ᱟᱹᱰᱤ ᱞᱟᱹᱠᱛᱤᱭᱟᱱ ᱠᱟᱛᱷᱟ ᱜᱮ ᱠᱟᱱᱟ᱾ ᱟᱪᱪᱷᱟ ᱠᱷᱳᱠᱷᱳᱢ ᱠᱷᱮᱹᱞ ᱵᱟᱲᱟ ᱟᱠᱟᱫ ᱜᱮᱭᱟ ᱥᱮ ᱵᱟᱝ ᱟ?
ᱦᱮᱸ ᱠᱷᱮᱞ ᱦᱩᱭ ᱟᱠᱟᱱ ᱜᱮᱭᱟ
ᱟᱪᱪᱷᱟ ᱟᱪᱪᱷᱟ ᱟᱪᱪᱷᱟ ᱛᱚᱵᱮ ᱚᱱᱟᱨᱮ ᱡᱟᱦᱟᱸ ᱞᱮᱠᱟᱧ ᱵᱩᱡᱷᱟᱹᱣ ᱠᱮᱫᱟ ᱠᱷᱮᱹᱞ ᱚᱠᱛᱮ ᱫᱩᱲᱩᱵ ᱥᱟᱶᱛᱮ ᱥᱚᱸᱜᱮ ᱛᱮ ᱵᱮᱨᱮᱫ ᱠᱟᱛᱮᱫ ᱫᱟᱹᱲ ᱱᱚᱣᱟ ᱠᱤᱱᱛᱩ ᱟᱹᱰᱤ ᱢᱟᱱᱮ ᱯᱷᱩᱴᱵᱚᱞ ᱡᱟᱦᱟᱸ ᱞᱮᱠᱟ ᱞᱟᱸᱜᱟ ᱵᱩᱡᱷᱟᱹᱜ-ᱟ ᱚᱱᱟ ᱠᱷᱚᱱ ᱛᱮᱫᱚ ᱵᱟᱹᱲᱛᱤ ᱠᱤᱱᱛᱩ ᱱᱚᱣᱟ ᱨᱮᱭᱟᱜ ᱞᱟᱸᱜᱟ ᱜᱮ ᱵᱟᱹᱲᱛᱤᱧ ᱵᱩᱡᱷᱟᱹᱣ ᱞᱮᱫᱟ ᱤᱧ ᱫᱚ ᱠᱷᱮᱞᱳᱰ ᱡᱤᱭᱚᱱ ᱨᱮ, ᱛᱚᱵᱮ ᱟᱢ ᱪᱮᱫ ᱞᱮᱠᱟᱢ ᱵᱩᱡᱷᱟᱹᱣ ᱟᱠᱟᱫᱟ ᱱᱚᱣᱟ ᱠᱷᱮᱞᱳᱰ ᱨᱮ? ᱠᱟᱹᱴᱤᱡ ᱜᱮ ᱞᱟᱹᱭ ᱢᱮᱥᱮ ᱢᱟᱥᱮ
ᱦᱩᱸᱻ ᱱᱟᱯᱟᱭ ᱫᱚ ᱱᱟᱯᱟᱭ ᱜᱤᱧ ᱵᱩᱡᱷᱟᱹᱣ ᱟᱠᱟᱫ ᱜᱮᱭᱟ ᱛᱚ ᱱᱚᱣᱟ ᱠᱷᱮᱞᱳᱰ ᱫᱚ ᱟᱹᱰᱤ ᱜᱮ ᱱᱚᱣᱟ ᱨᱮᱦᱚᱸ ᱫᱟᱲᱮ ᱫᱚᱨᱠᱟᱨᱚᱜ ᱠᱟᱱᱟ ᱚᱱᱟ ᱥᱟᱶ ᱥᱟᱶᱛᱮ ᱫᱚᱢ ᱟᱨ ᱫᱟᱹᱲ ᱢᱤᱫᱴᱮᱱ ᱚᱱᱟ ᱨᱮᱱᱟᱜ ᱢᱤᱫᱴᱮᱱ ᱱᱟᱯᱟᱭ ᱤᱭᱟᱹ ᱫᱚᱨᱠᱟᱨ ᱠᱟᱱᱟ ᱢᱤᱫᱴᱮᱱ ᱡᱟᱦᱟᱸᱭ ᱠᱷᱮᱞᱳᱰᱤᱭᱟᱹ ᱠᱟᱱᱟ ᱚᱱᱠᱟᱟᱜ ᱜᱮ ᱟᱨᱦᱚᱸ ᱪᱮᱫ ᱠᱚ ᱚ ᱠᱷᱮᱞᱳᱰ ᱥᱚᱢᱵᱚᱱᱫᱮ ᱟᱢ ᱟᱹᱰᱤ ᱱᱟᱯᱟᱭ ᱥᱟᱹᱦᱤᱡ ᱮᱢ ᱵᱟᱰᱟᱭᱟ ᱥᱮᱢ ᱠᱷᱮᱞᱳᱰ ᱟᱠᱟᱫᱟ ᱚᱱᱟ ᱠᱚ ᱠᱟᱹᱴᱤᱡ ᱯᱩᱥᱴᱟᱹᱣ ᱥᱟᱹᱦᱤᱡ ᱞᱟᱹᱭ ᱛᱟᱞᱟᱝ ᱢᱮ
ᱠᱷᱮᱞᱳᱰ ᱫᱚ ᱠᱨᱤᱠᱮᱴ ᱠᱷᱮᱞ ᱫᱚ ᱛᱚᱵᱮ ᱠᱟᱹᱴᱤᱡ ᱟᱸ ᱠᱟᱹᱴᱤᱡ ᱵᱳᱨᱤᱝ ᱧᱚᱜ ᱤᱧ ᱵᱩᱡᱷᱟᱹᱣᱟ ᱡᱟᱦᱟᱸ ᱫᱚ ᱛᱤᱸᱜᱩ ᱠᱚᱜ ᱢᱮ ᱛᱤᱱ ᱚᱠᱛᱮ ᱦᱟᱸᱜ ᱮ ᱫᱟᱞᱟᱭ ᱵᱚᱞ ᱦᱤᱡᱩᱜ ᱟᱥᱮ ᱵᱟᱝ ᱦᱟᱸᱜ ᱛᱟᱲᱟᱜ ᱠᱚᱜ ᱢᱮ ᱠᱚᱜ ᱞᱮᱠᱟ ᱱᱚᱜ-ᱚ ᱱᱚᱣᱟ ᱩᱱᱜᱮ ᱠᱟᱹᱴᱤᱡ ᱡᱟᱦᱟᱸ ᱵᱟᱹᱲᱤᱡ ᱧᱚᱜ ᱤᱧ ᱵᱩᱡᱷᱟᱹᱭᱟ ᱵᱟᱠᱷᱟᱱ ᱫᱟᱞ ᱚᱠᱛᱮ ᱫᱚ ᱱᱟᱯᱟᱭ ᱜᱮᱢ ᱵᱩᱡᱷᱟᱹᱣᱟ ᱵᱮᱵᱽ ᱥᱟᱵ ᱠᱟᱛᱮᱢ ᱛᱤᱸᱜᱩ ᱜᱚᱫ ᱮᱱᱟ ᱠᱟᱹᱴᱤᱡ ᱮᱢ ᱫᱟᱞ ᱠᱮᱫᱟ ᱱᱚᱣᱟ ᱠᱷᱮᱛᱨᱚ ᱨᱮ ᱟᱢ ᱪᱮᱫ ᱮᱢ ᱢᱮᱱᱟ
ᱦᱮᱸ ᱠᱨᱤᱠᱮᱴ ᱠᱷᱮᱞ ᱢᱟ ᱟᱹᱰᱤ ᱜᱮ ᱱᱟᱯᱟᱭ ᱠᱷᱮᱞ ᱠᱟᱱᱟ ᱱᱮᱛᱟᱨ ᱢᱟ ᱫᱤᱥᱚᱢ
ᱫᱤᱥᱚᱢ ᱪᱮᱛᱟᱱ ᱨᱮ ᱠᱷᱮᱞ ᱦᱩᱭᱩᱜ ᱜᱮᱭᱟ ᱟᱭᱯᱤᱭᱮᱞ ᱠᱚ ᱦᱮᱸ ᱴᱤ ᱴᱩᱭᱮᱱᱴᱤ ᱳᱣᱟᱨᱞᱟᱰ ᱠᱟᱯ ᱚᱱᱟ ᱠᱚ ᱦᱩᱭᱩᱜ ᱜᱮᱭᱟ
ᱟᱪᱪᱷᱟ
ᱟᱹᱰᱤ ᱱᱟᱯᱟᱭ ᱜᱮ ᱵᱩᱡᱷᱟᱹᱜ-ᱟ ᱢᱮᱱᱠᱷᱟᱱ ᱩᱱᱟᱹᱜ ᱫᱚ ᱠᱨᱤᱠᱮᱴ ᱫᱚ ᱵᱟᱝ ᱠᱷᱮᱞ ᱦᱩᱭ ᱟᱠᱟᱱᱟ ᱯᱷᱩᱴᱵᱚᱞ ᱜᱮ ᱡᱟᱹᱥᱛᱤ ᱛᱚ ᱟᱢᱟᱜ ᱡᱟᱦᱟᱸ ᱠᱷᱮᱞ ᱡᱟᱦᱟᱸᱟᱢ ᱠᱩᱥᱤᱭᱟᱜ-ᱟ ᱟᱹᱰᱤ ᱜᱮ ᱚᱱᱟ ᱥᱚᱢᱚᱱᱫᱷᱮ ᱠᱟᱹᱴᱤᱡ ᱢᱮ ᱵᱷᱟᱜᱮ ᱧᱚᱜ ᱢᱟᱱ ᱰᱤᱴᱮᱞᱥ ᱧᱚᱜ
ᱟᱪᱪᱷᱟ ᱰᱤᱴᱮᱞᱥ ᱧᱚᱜ ᱤᱧ ᱢᱮᱱ ᱛᱟᱵᱚᱱᱟ ᱠᱷᱮᱞᱳᱰ ᱤᱫᱤ ᱠᱟ ᱠᱟᱛᱮᱜ ᱵᱟᱹᱲᱛᱤ ᱢᱟ ᱱᱚᱣᱟ ᱜᱮ ᱯᱷᱩᱴᱵᱚᱞ ᱜᱮ ᱠᱷᱮᱞ ᱦᱩᱭᱩᱜ ᱯᱳᱭᱞᱳ ᱛᱮᱫᱚ ᱟᱵᱚᱸ ᱟᱸ ᱡᱟᱦᱟᱸ ᱠᱷᱮᱞ ᱢᱟᱲᱟᱝ ᱨᱮ ᱠᱟᱹᱴᱤᱡ ᱟᱵᱚ ᱦᱚᱲᱢᱚ ᱠᱟᱹᱴᱤᱡ ᱞᱚᱞᱚᱭᱮᱫ ᱛᱟᱵᱚᱱᱟ ᱚᱱᱟ ᱞᱮᱠᱟᱨᱮ ᱯᱳᱭᱞᱳ ᱫᱚᱵᱚᱱ ᱠᱟᱹᱴᱤᱡ ᱵᱚᱱ ᱛᱟᱲᱟᱢ ᱧᱚᱜ ᱠᱮᱫᱟ ᱤᱱᱟᱹ ᱛᱟᱭᱱᱚᱢ ᱦᱟᱹᱜ ᱵᱟᱹᱭ ᱵᱟᱹᱭᱛᱮ ᱟᱫᱚ ᱵᱚᱱ ᱦᱟᱹᱜ ᱡᱷᱩᱞᱩᱝ ᱫᱟᱹᱲ ᱢᱮᱱᱫᱚ ᱵᱟᱹᱭ ᱵᱟᱹᱭᱛᱮ ᱟᱫᱚ ᱵᱚᱱ ᱫᱟᱹᱲᱟ ᱱᱚᱝᱠᱟ ᱠᱟᱛᱮᱜ ᱵᱟᱹᱭ ᱵᱟᱹᱭᱛᱮ ᱟᱫᱚ ᱵᱚᱱ ᱦᱟᱸᱜ ᱵᱚᱱ ᱠᱟᱴᱟ ᱠᱷᱚᱱ ᱛᱮ ᱮᱠᱫᱚᱢ ᱵᱚᱦᱚᱜ ᱫᱷᱟᱹᱨᱤᱡ ᱵᱚᱱ ᱠᱟᱹᱴᱤᱡ ᱵᱚᱱ ᱦᱚᱲᱢᱚ ᱠᱟᱹᱴᱤᱡ ᱵᱚᱱ ᱵᱷᱟᱡᱟᱣ ᱜᱚᱫᱟ ᱦᱮᱸ ᱡᱮᱢᱚᱱ ᱦᱮᱸ ᱠᱟᱴᱟ ᱠᱟᱹᱴᱤᱡ ᱡᱟᱦᱟᱸ ᱮᱸᱝᱜᱮᱞ ᱛᱟᱵᱚᱱ ᱦᱮᱸ ᱚᱱᱟ ᱠᱟᱹᱴᱤᱡ ᱵᱚᱱ ᱯᱮᱴᱮᱨ ᱵᱟᱲᱟᱫᱟ ᱚᱱᱠᱟ ᱞᱮᱠᱟᱨᱮ ᱜᱚᱱᱴᱷᱮᱲ ᱨᱮᱵᱚᱱ ᱠᱟᱹᱴᱤᱡ ᱵᱚᱱ ᱫᱩᱲᱩᱵ ᱦᱟᱯ ᱠᱟᱹᱴᱤᱡ ᱵᱚᱱ ᱫᱩᱲᱩᱵ ᱮᱱᱟ ᱛᱟᱨᱟ ᱠᱮᱪᱟᱜ ᱟᱫᱚ ᱵᱚᱱ ᱵᱮᱨᱮᱫ ᱮᱱᱟ ᱱᱚᱝᱠᱟ ᱢᱚᱬᱮ ᱫᱷᱟᱣ ᱜᱟᱱ ᱱᱚᱜ-ᱚᱭ ᱱᱚᱝᱠᱟᱛᱮ ᱟᱵᱚ ᱵᱚᱱ ᱯᱮᱠᱴᱤᱥ ᱵᱟᱲᱟ ᱠᱮᱫ ᱜᱮ ᱤᱱᱟᱹ ᱛᱟᱭᱱᱚᱢ ᱟᱫᱚ ᱵᱚᱱ ᱠᱷᱮᱞ ᱚ ᱵᱚᱱ ᱟᱨᱟᱢᱵᱚᱭ ᱠᱷᱟᱱ᱾ ᱛᱟᱦᱚᱞᱮ ᱮᱠᱫᱚᱢ ᱦᱟ ᱟᱹᱰᱤ ᱠᱮᱴᱮᱡ ᱧᱚᱜ ᱵᱚᱱ ᱠᱷᱮᱞ ᱫᱟᱲᱮᱭᱟᱜᱼᱼ ᱤᱧ ᱡᱟᱦᱟᱸ ᱜᱤᱧ ᱧᱮᱞ ᱟᱠᱟᱫᱟ᱾ ᱤᱧᱟᱹᱜ ᱡᱟᱦᱟᱸ ᱚᱵᱷᱤ ᱜᱚᱛᱟᱼᱼ ᱤᱱᱟᱹ ᱛᱟᱭᱱᱚᱢ ᱡᱟᱦᱟᱸ ᱧᱮᱞ ᱦᱩᱭ ᱠᱟᱱᱟ᱾ ᱮᱸ ᱢᱟᱴᱷ ᱨᱮ ᱢᱮᱱ ᱫᱚ ᱜᱚᱰᱟ ᱨᱮ ᱠᱷᱮᱞ ᱚᱠᱛᱚᱼᱼ